ᱦᱮᱞᱚ ᱦᱚᱸ ᱜᱚᱢᱠᱮ ᱨᱚᱲ ᱠᱚ ᱟᱸᱡᱚᱢᱚᱜ ᱠᱟᱱ ᱛᱟᱹᱞᱤᱧᱟ? ᱜᱚᱢᱠᱮ ᱠᱟᱹᱴᱤᱡ ᱴᱟᱣᱟᱨ ᱮ ᱰᱤᱥᱴᱟᱨᱵ ᱮᱫ ᱛᱟᱵᱮᱱᱟ ᱴᱟᱣᱟᱨ ᱠᱟᱹᱴᱤᱡ ᱰᱤᱥᱴᱟᱨᱵ ᱮᱫ ᱛᱟᱵᱮᱱᱟ ᱜᱚᱝᱠᱮ ᱦᱳᱭ ᱱᱤᱛᱚᱜ ᱞᱤᱧ ᱟᱸᱡᱚᱢᱮᱫᱼᱟ ᱦᱳᱭ ᱱᱤᱛᱳᱜ ᱫᱚ ᱟᱸᱡᱚᱢᱚᱜ ᱠᱟᱱᱟ
ᱦᱮᱸᱛᱚ ᱦᱮᱸ ᱜᱚᱝᱠᱮ ᱡᱚᱦᱟᱨ ᱜᱮ
ᱠᱚᱵᱮᱱ ᱠᱟᱜ... ᱦᱚ ᱜᱚᱢᱠᱮ ᱡᱚᱦᱟᱨ ᱜᱮ ᱡᱚᱦᱟᱨ ᱛᱟᱦᱚᱞᱮ ᱜᱚᱢᱠᱮ ᱟᱯᱮᱥᱮᱱ ᱪᱮᱫ ᱞᱮᱠᱟ ᱫᱟᱜ ᱡᱟᱹᱲᱤ ᱠᱚ?
ᱜᱚᱢᱠᱮ ᱡᱟᱦᱟᱸ ᱠᱟᱹᱢᱤ ᱞᱟᱭᱫᱟ ᱱᱤᱛᱚᱜ ᱫᱚ ᱚᱲᱟᱜ ᱨᱮᱜᱮᱢ ᱦᱮᱱᱟᱜ ᱞᱤᱧᱟᱹ ᱪᱟᱥ ᱠᱟᱹᱢᱤ ᱠᱚ
ᱟᱪᱪᱷᱟ
ᱜᱚᱝᱠᱮ ᱠᱟᱹᱴᱤᱡ ᱱᱮᱴᱚᱣᱟᱨᱠ ᱠᱟᱹᱴᱤᱡ ᱰᱤᱥᱴᱟᱵᱽ ᱧᱚᱜᱮᱫ ᱛᱟᱵᱮᱱᱟ ᱦᱟᱸᱜ ᱠᱟᱹᱴᱤᱡ ᱱᱮᱴᱣᱟᱨᱠ ᱠᱟᱹᱴᱤᱡ ᱰᱤᱥᱴᱟᱵᱮᱫ ᱛᱟᱵᱮᱱᱟᱭ ᱠᱟᱹᱴᱤᱡ ᱜᱮᱫ ᱜᱮᱫ ᱨᱚᱲ ᱵᱟᱢ ᱟᱸᱡᱚᱢ.. ᱨᱚᱲ ᱟᱸᱡᱚᱢᱚᱜ ᱛᱟᱵᱮᱱᱟ
ᱦᱮᱸ ᱱᱤᱛᱚᱜ ᱵᱮᱱ ᱟᱸᱡᱚᱢ ᱮᱫᱟ?
ᱦᱮᱸ ᱦᱮᱸ ᱟᱸᱡᱚᱢᱚᱜ ᱠᱟᱱᱟᱜ ᱚᱱᱠᱟ ᱜᱮ
ᱚ ᱦᱮᱸ ᱛᱚ
ᱛᱟᱦᱚᱞᱮ ᱦᱟᱸᱜ ᱪᱟᱥ-ᱵᱟᱥ ᱠᱚᱫᱚ ᱦᱟᱸᱜ ᱜᱚᱝᱠᱮ ᱛᱤᱱᱟᱹᱜ ᱥᱟᱜᱤᱧ ᱜᱚᱫ ᱟᱠᱟᱜ ᱯᱮ?
ᱚᱸᱻ ᱵᱟᱝ ᱜᱚᱝᱠᱮ ᱟᱹᱨᱤ ᱞᱟᱦᱟᱜᱼᱟ ᱱᱚᱣᱟ ᱚᱱᱠᱟᱜᱮ ᱦᱮᱱᱟᱜᱼᱟ ᱛᱟᱞᱦᱮ ᱦᱮᱸ ᱫᱟᱜ ᱠᱚᱫᱚ ᱠᱟᱹᱴᱤᱡ ᱞᱟᱜᱟᱣ ᱠᱟᱱᱟᱱ ᱨᱮᱦᱚᱸ ᱦᱮᱸ ᱟᱫᱚ ᱛᱚᱞᱟ ᱠᱚᱫᱚ ᱦᱩᱰᱤᱧ ᱜᱮᱭᱟ ᱛᱟᱭ ᱟᱣᱨᱤᱞᱮ ᱨᱚᱦᱚᱭ ᱜᱮᱭᱟ ᱟᱨ ᱯᱮᱜᱮ ᱜᱚᱢᱠᱮ
ᱟᱞᱮ ᱦᱚᱸ ᱜᱚᱢᱠᱮ ᱨᱚᱦᱚᱭ ᱫᱚ ᱦᱟᱸᱜ ᱨᱚᱦᱚᱭ ᱵᱟᱲᱟ ᱦᱩᱭᱩᱜ ᱠᱟᱱ ᱜᱮᱭᱟ ᱱᱚᱜᱼᱚᱭ ᱱᱚᱜᱼᱚᱭ ᱦᱟᱸᱜ ᱛᱮᱦᱮᱧ ᱜᱟᱯᱟ ᱫᱚ ᱨᱚᱦᱚᱭ ᱦᱩᱭᱩᱜ ᱠᱟᱱ ᱜᱮᱭᱟ ᱟᱫᱚ ᱦᱟᱸᱜ ᱟᱲᱮ ᱠᱚ ᱞᱟᱜ ᱵᱟᱲᱟᱭ ᱦᱩᱭᱩᱜ ᱠᱟᱱᱟ ᱱᱚᱜᱼᱚᱭ ᱛᱚ ᱟᱲᱮ ᱞᱟᱜ ᱠᱷᱚᱱᱟᱜ ᱱᱚᱜᱼᱚᱭ ᱠᱷᱟᱱᱰᱮᱝ ᱢᱟᱲᱟᱝ ᱜᱮ ᱦᱮᱡ ᱦᱩᱭ ᱮᱱᱟ ᱥᱮᱛᱟᱜ ᱯᱟᱭᱟᱨ ᱨᱮ ᱪᱟᱞᱟᱣ ᱦᱩᱭ ᱞᱮᱱᱟ ᱵᱟᱹᱥᱭᱟᱹᱢ ᱫᱟᱠᱟ ᱡᱚᱢ ᱵᱟᱲᱟ ᱠᱟᱛᱮᱫ
ᱚ ᱟᱪᱪᱷᱟ ᱟᱪᱷᱟ ᱦᱮᱸ ᱛᱚ
ᱟᱫᱚ ᱱᱚᱜᱼᱚᱭ ᱦᱟᱸᱜ ᱱᱤᱛᱚᱜ ᱜᱮ ᱦᱮᱡ ᱦᱩᱭ ᱟᱠᱟᱱᱟ ᱥᱟᱨᱟᱫᱤᱱ ᱦᱚᱸᱛᱚ ᱛᱤᱱᱟᱹᱜ ᱫᱚ ᱟᱲᱮᱢ ᱞᱟᱜᱟᱜᱼᱟ ᱰᱟᱸᱰᱟ ᱠᱚᱜᱮ ᱦᱟᱹᱥᱩᱼᱟ ᱥᱟᱨᱟᱫᱤᱱ ᱛᱚ ᱟᱲᱮ ᱞᱟᱜ ᱫᱚ ᱵᱟᱭ ᱵᱷᱟᱜᱮᱭᱟ ᱠᱟᱹᱴᱤᱡ ᱡᱤᱨᱟᱹᱣ ᱦᱚᱸ ᱞᱟᱹᱠᱛᱤ ᱠᱟᱱᱟ ᱦᱮᱸ ᱵᱟᱝ
ᱦᱮᱸ ᱦᱮᱸ ᱟᱲᱮ ᱞᱟᱜ ᱫᱚ ᱟᱹᱰᱤ ᱜᱮ ᱢᱟᱱᱮ ᱯᱚᱨᱤᱥᱨᱚᱢ ᱨᱮᱱᱟᱜ ᱠᱟᱹᱢᱤ ᱠᱟᱱᱟ ᱦᱮᱸ
ᱦᱚᱭ ᱦᱚᱭ ᱟᱫᱚ ᱟᱲᱮ ᱵᱟᱵᱮᱱ ᱞᱟᱜᱽ ᱨᱮᱦᱚᱸ ᱛᱚ ᱢᱟᱱᱮ ᱦᱟᱸᱜ ᱠᱷᱮᱛ ᱧᱚᱜ ᱡᱩᱛ ᱧᱚᱜ ᱵᱟᱭ ᱜᱟᱱᱚᱜᱼᱟ ᱧᱮᱞᱚᱜᱼᱟ ᱟᱨ ᱨᱚᱦᱚᱭ ᱠᱚᱦᱚᱸ ᱮ ᱥᱟ. ᱥᱟᱭᱤᱴ ᱠᱚᱨᱮᱱᱟᱜ ᱵᱟᱝ ᱜᱟᱱᱚᱜᱼᱟ ᱦᱮᱸ ᱵᱟᱝ
ᱦᱳᱭ ᱦᱳᱭ
ᱟᱨ ᱜᱚᱝᱠᱮ ᱦᱟᱜ ᱟᱯᱮ ᱫᱚ ᱛᱟᱦᱚᱞᱮ ᱥᱤᱭᱳᱜ ᱠᱚᱫᱚ ᱴᱮᱠᱴᱟᱨ ᱛᱮᱯᱮ ᱥᱤᱭ ᱜᱮᱭᱟ ᱥᱮ ᱱᱚᱝᱠᱟᱜ ᱱᱟᱦᱮᱞ ᱠᱚᱛᱮ ᱜᱮ
ᱮᱸ ᱴᱟᱠᱴᱟᱨ ᱠᱚ ᱛᱮᱜᱮᱞᱮ ᱥᱤ ᱦᱚᱪᱚᱭ ᱫᱟ ᱛᱟᱞᱦᱮ ᱩᱨᱤᱡ ᱠᱚ ᱥᱮ ᱰᱟᱹᱝᱨᱤ ᱠᱚᱫᱚ ᱵᱟᱹᱱᱩᱜ ᱠᱚ ᱛᱟᱞᱮᱭᱟ ᱟᱨ ᱱᱤᱛᱚᱜ ᱫᱚ ᱜᱚᱢᱠᱮ ᱟᱹᱰᱤᱜᱟᱱ ᱦᱚᱲ ᱜᱮ ᱰᱟᱹᱝᱨᱤ ᱠᱚᱫᱚ ᱵᱟᱝᱠᱚ ᱫᱚᱦᱚᱭᱮᱫ ᱠᱚᱣᱟ ᱚᱱᱠᱟ ᱞᱮᱠᱟ ᱦᱮᱸ ᱛᱟᱞᱦᱮ ᱴᱟᱠᱟᱨ ᱠᱚ ᱛᱮᱜᱮ ᱵᱮᱥᱤ ᱠᱚ ᱥᱤ ᱪᱚᱭᱫᱟ ᱟᱨ ᱩᱨᱤᱡ ᱠᱚᱫᱚ ᱟᱹᱰᱤ ᱠᱚᱢ ᱦᱚᱲ ᱦᱮᱱᱟᱜ ᱠᱚᱣᱟ ᱩᱱᱠᱩ ᱜᱮ ᱠᱚ ᱩᱨᱤᱡ ᱛᱮᱠᱚ ᱥᱤᱫᱟ ᱛᱟᱦᱚᱞᱮ ᱜᱚᱝᱠᱮ ᱟᱯᱮ ᱫᱚ ᱪᱮᱫ ᱛᱮᱯᱮ ᱥᱤ ᱦᱚᱪᱚᱭᱟ
ᱟᱞᱮ ᱫᱚ ᱦᱟᱸᱜ ᱱᱚᱜᱼᱚᱭ ᱦᱟᱸᱜ ᱴᱟᱠᱴᱟᱨ ᱛᱮᱫᱚ ᱴᱟᱠᱴᱟᱨ ᱛᱮᱜᱮ ᱟᱨ ᱰᱟᱝᱨᱤ ᱛᱮᱦᱚᱸ ᱰᱟᱝᱨᱤ ᱛᱮ ᱢᱟᱱᱮ ᱡᱮᱞᱮᱠᱟ ᱧᱮᱞ ᱜᱟᱱᱚᱜᱼᱟ ᱢᱮᱴᱟᱱ ᱜᱮᱭᱟ ᱡᱩᱫᱤ ᱥᱟᱺᱜᱤᱧ ᱧᱚᱜ ᱨᱮ ᱠᱷᱮᱛ ᱢᱮᱱᱟᱜ ᱛᱟᱞᱮᱭᱟ ᱛᱟᱦᱚᱞᱮ ᱠᱷᱟᱱᱮ ᱚᱸᱰᱮ ᱫᱚ ᱦᱟᱸᱜ ᱴᱮᱠ ᱴᱟ ᱛᱮᱦᱚᱸ ᱵᱟᱭ ᱤᱫᱤᱭᱟ ᱞᱟᱹᱭᱟᱭ ᱩᱱᱟᱹᱜ ᱥᱟᱺᱜᱤᱧ ᱢᱤᱫᱴᱟᱝ ᱞᱟᱹᱜᱤᱫ ᱤᱧ ᱤᱫᱤᱭᱟ ᱤᱧ ᱫᱚ ᱵᱟᱝ ᱵᱟᱝᱤᱧ ᱤᱫᱤᱭᱟ ᱚᱸᱰᱮ ᱫᱚ ᱛᱟᱦᱚᱞᱮ ᱠᱷᱟᱱ ᱫᱚ ᱚᱸᱰᱮ ᱚᱜ-ᱚᱭ ᱰᱟᱝᱨᱤ ᱠᱚ ᱢᱮᱱᱟᱜ ᱠᱚᱛᱟᱞᱮᱭᱟ ᱛᱚ ᱟᱫᱚ ᱩᱱᱠᱩ ᱠᱚᱛᱮ ᱜᱮ ᱚᱸᱰᱮ ᱫᱚᱞᱮ ᱥᱤ ᱵᱟᱲᱟ ᱜᱚᱫ ᱠᱟᱜᱼᱟ
ᱦᱮᱸ ᱦᱮᱸ ᱮᱢᱚᱱ ᱡᱟᱭᱜᱟ ᱨᱮᱦᱚᱸ ᱦᱮᱱᱟᱜᱼᱟ ᱡᱟᱦᱟᱸ ᱫᱚ ᱢᱟᱱᱮ ᱠᱚᱪᱟ ᱧᱚᱜ ᱜᱮᱭᱟ ᱴᱟᱠᱴᱟᱨ ᱛᱮ ᱥᱤ ᱠᱚ ᱵᱟᱝ ᱡᱩᱛᱩᱜᱚᱜᱼᱟ ᱚᱱᱠᱟ ᱨᱮᱦᱚᱸ ᱟᱞᱮ ᱮ ᱰᱟᱹᱝᱨᱤ ᱱᱟᱦᱮᱞ ᱞᱮ ᱢᱮᱛᱟ ᱠᱚᱣᱟ ᱡᱟᱦᱟᱸᱭ ᱠᱚᱨᱮᱱ ᱦᱮᱱᱟᱜ ᱠᱚᱣᱟ ᱯᱚᱭᱥᱟ ᱫᱤᱭᱮ ᱠᱚᱜᱮ
ᱟᱪᱪᱷᱟ ᱟᱪᱪᱷᱟ ᱮᱠᱫᱚᱢ ᱮᱠᱫᱚᱢ ᱟᱨ ᱦᱟᱸᱜ ᱡᱟᱦᱟᱸᱛᱮ ᱨᱚᱦᱚᱭ ᱡᱟᱦᱟᱸ ᱠᱚᱨᱮ ᱠᱚ ᱨᱚᱦᱚᱭ ᱯᱩᱨᱟᱹᱣ ᱠᱟᱫᱟ ᱦᱟᱸᱜ ᱟᱨ ᱟᱵᱮᱱᱟᱜ ᱫᱚ ᱦᱟᱸᱜ ᱵᱟ ᱡᱟᱦᱟᱸ ᱠᱚᱨᱮ ᱠᱚ ᱠᱷᱮᱛ ᱠᱚᱨᱮ ᱠᱚ ᱨᱚᱦᱚᱭ ᱠᱟᱫᱟ ᱟᱨ ᱟᱵᱮᱱᱟᱜ ᱫᱚ ᱦᱟᱸᱜ ᱛᱟᱞᱟ ᱧᱚᱜ ᱨᱮᱜᱮ ᱢᱮᱱᱟᱜ ᱠᱟᱫᱟ ᱢᱮᱱ ᱮᱱᱠᱷᱟᱱ ᱚᱸᱰᱮ ᱫᱚ ᱦᱟᱸᱜ ᱜᱟᱹᱰᱤ ᱠᱚ ᱵᱟᱭ ᱪᱟᱞᱟᱜᱼᱟ ᱟᱨ ᱱᱚᱝᱠᱟᱢ ᱧᱮᱞ ᱞᱮᱠᱷᱟᱱ ᱰᱟᱝᱨᱤ ᱛᱮᱵᱮᱱ ᱞᱟᱜᱟ ᱯᱟᱨᱚᱢ ᱠᱮᱫᱠᱚᱣᱟ ᱚᱱᱟ ᱫᱚ ᱦᱟᱸᱜ ᱜᱟᱱᱚᱜ ᱜᱮᱭᱟ ᱦᱮᱸ ᱵᱟᱝ ᱛᱟᱯᱚᱨᱮ ᱚᱸᱰᱮ ᱵᱮᱱ ᱥᱤᱭᱳᱜ ᱠᱮᱫᱟ ᱛᱟᱯᱚᱨᱮ ᱞᱟᱜᱟ ᱟᱹᱜᱩ ᱠᱮᱫ ᱠᱚᱣᱟᱵᱮᱱ ᱚᱱᱟ ᱫᱚ ᱵᱮᱥᱤ ᱫᱚ ᱵᱟᱭ ᱠᱷᱚᱛᱤᱜᱼᱟ ᱦᱟᱜ ᱟᱨ ᱴᱟᱠᱴᱟᱨ ᱠᱚᱛᱮ ᱫᱚ ᱚᱸᱰᱮ ᱫᱚᱦᱟᱸᱜ ᱨᱚᱦᱚᱭ ᱦᱚᱸ ᱵᱟᱭ ᱜᱟᱱᱚᱜᱼᱟ ᱥᱮ
ᱟᱨ ᱯᱟᱨᱚᱢ ᱠᱚᱦᱚᱸ ᱵᱟᱝ ᱜᱟᱱᱚᱜ ᱜᱮᱭᱟ ᱮ ᱦᱚᱜ ᱚᱱᱠᱟᱱᱟᱜ ᱮ ᱥᱤᱪᱩᱭᱮᱥᱚᱱ ᱦᱩᱭ ᱠᱟᱱᱟ ᱡᱟᱦᱟᱸ ᱢᱤᱫ ᱥᱟᱶ ᱛᱮᱜᱮ ᱥᱤ ᱪᱚᱭ ᱦᱩᱭᱩᱜ ᱟ ᱟᱞᱮᱥᱮᱫ ᱫᱚ ᱛᱟᱦᱚᱞᱮ ᱵᱟᱠᱷᱟᱱ ᱱᱚᱜᱝᱠᱟ ᱰᱟᱹᱝᱨᱤ ᱠᱚ ᱯᱟᱨᱚᱢ ᱤᱫᱤ ᱠᱚ ᱦᱩᱭᱩᱜᱼᱟ ᱴᱟᱠᱴᱟᱨ ᱛᱮᱫᱚ ᱥᱤ ᱵᱟᱭ ᱜᱟᱱᱚᱜᱼᱟ ᱮ ᱤᱫᱤ ᱠᱚ ᱵᱟᱝ ᱜᱟᱱᱚᱜᱼᱟ ᱦᱳᱲᱳ ᱠᱚᱠᱚ ᱨᱚᱦᱚᱭ ᱠᱟᱜᱼᱟ ᱛᱚ
ᱟᱪᱪᱷᱟ ᱟᱪᱪᱷᱟ
ᱛᱟᱦᱚᱞᱮ ᱜᱚᱝᱠᱮ ᱟᱯᱮᱥᱮᱫ ᱫᱚ ᱠᱤ ᱱᱚᱣᱟ ᱮᱠᱷᱮᱱ ᱢᱟᱴᱷ ᱠᱚ ᱜᱮ ᱦᱮᱱᱟᱜ-ᱟ ᱥᱮ ᱪᱮ ᱱᱚᱝᱠᱟ ᱵᱤᱨ ᱵᱩᱨᱩ ᱠᱚ ᱦᱮᱱᱟᱜ-ᱟ
ᱟᱞᱮ ᱥᱮᱫ ᱫᱚ ᱜᱚᱝᱠᱮ ᱦᱟᱜ ᱵᱤᱨ ᱫᱤᱥᱚᱢ ᱠᱟᱱᱟ ᱞᱮ ᱛᱚ ᱜᱚᱴᱟ ᱦᱟᱸᱜ ᱚᱱᱠᱟ ᱢᱟᱴᱷ ᱫᱚ ᱵᱟᱹᱪᱩᱜᱼᱟ ᱚᱱᱼᱼ ᱚᱠᱟ ᱫᱚ ᱢᱟᱱᱮ ᱜᱚᱴᱟᱜ ᱜᱮ ᱵᱤᱨ ᱵᱩᱨᱩ ᱛᱮᱜᱮ ᱯᱮᱡ ᱪᱟᱵᱟ ᱟᱠᱟᱱᱟ ᱟᱫᱚ ᱦᱟᱜ ᱱᱤᱛᱚᱜ ᱵᱤᱨ ᱵᱩᱨᱩ ᱨᱮᱫᱚ ᱦᱟᱸᱜ ᱟᱹᱰᱤᱜᱟᱱ ᱞᱮ ᱩᱛᱩ ᱠᱚᱫᱚ ᱞᱮ ᱟᱥᱟᱱ ᱟᱠᱟᱱᱟ ᱱᱤᱛᱚᱜ ᱫᱚ ᱩᱫ ᱯᱩᱴᱠᱟᱹ ᱠᱚᱦᱚᱸ ᱟᱹᱰᱤ ᱴᱟᱠᱚ ᱡᱟᱱᱟᱢᱚᱜ ᱠᱟᱱᱟ ᱛᱚ ᱵᱤᱨ ᱨᱮ ᱟᱫᱚ ᱫᱤᱹ ᱦᱤᱞᱳᱜ ᱞᱮᱠᱟ ᱫᱤᱹᱢ ᱫᱤᱱ ᱞᱮᱠᱟ ᱦᱮᱸ ᱩᱱᱠᱩ ᱜᱮᱚ ᱡᱚᱢ ᱵᱟᱲᱟ ᱦᱩᱭᱩᱜ ᱠᱟᱱᱟ ᱥᱳᱲᱮ ᱵᱟᱲᱟ ᱦᱩᱭᱩᱜ ᱠᱟᱱᱟ ᱞᱮᱴᱚ ᱦᱩᱭᱩᱜ ᱠᱟᱱᱟ ᱾ ᱟᱹᱰᱤ ᱢᱚᱸᱡᱽ ᱠᱚ ᱵᱩᱡᱷᱟᱹᱜ ᱠᱟᱱᱟ ᱟᱹᱰᱤ ᱫᱤᱱ ᱯᱚᱨ ᱨᱮ ᱡᱚᱢ ᱦᱩᱭᱩᱜ ᱠᱟᱱᱟ ᱛᱚ
ᱦᱮᱸ ᱦᱮᱸ
ᱛᱟᱦᱞᱮ ᱜᱚᱢᱠᱮ ᱦᱟᱸᱜ ᱟᱯᱮ ᱫᱚ ᱩᱫ ᱯᱩᱴᱠᱟᱹ ᱠᱚ ᱫᱚ ᱦᱟᱸᱜ ᱩᱫ ᱯᱩᱴᱠᱟᱹ ᱠᱚ ᱫᱚ ᱯᱮ ᱡᱚᱢ ᱵᱟᱲᱟ ᱟᱠᱟᱫ ᱠᱚᱣᱟ ᱥᱮ ᱵᱟᱝ ᱜᱮ
ᱟᱞᱮ ᱟᱞᱮ ᱩᱫ ᱯᱩᱴᱠᱟᱹ ᱛᱮᱦᱚᱸ
ᱥᱮ ᱠᱟᱹᱴᱤᱡ ᱠᱚ ᱩᱰᱩᱠ ᱠᱟᱜᱼᱟ ᱛᱟᱦᱚᱞᱮ ᱱᱩᱠᱩ ᱯᱟᱸᱡᱟ ᱫᱚ ᱠᱟᱹᱴᱤᱡ ᱟᱹᱰᱤ ᱜᱮ ᱥᱚᱢᱚᱭ ᱛᱚ ᱞᱟᱜᱟᱜᱼᱟ ᱟᱨ ᱡᱚᱛᱚ ᱦᱚᱲ ᱫᱚ ᱟᱸ ᱵᱟᱝᱠᱚ ᱧᱟᱢ ᱠᱚᱜᱮᱭᱟ ᱛᱟᱦᱚᱞᱮ ᱯᱩᱴᱠᱟᱹ ᱠᱚ ᱫᱚ ᱦᱟᱯᱮᱭ ᱱᱤᱭᱟᱹ ᱥᱚᱢᱚᱭ ᱫᱚ ᱟᱹᱣᱨᱤᱮ ᱡᱚᱢ ᱠᱚᱣᱟ ᱢᱤᱫ ᱫᱤᱱ ᱦᱚᱸ ᱾
ᱜᱮ ᱵᱟᱲᱟᱭ ᱦᱩᱭᱩᱜ ᱠᱷᱟᱱ ᱾
ᱯᱩᱴᱠᱟᱹ ᱯᱩᱴᱠᱟᱹ ᱫᱚ ᱦᱟᱸᱜ ᱡᱚᱛᱚ ᱦᱚᱲ ᱫᱚ ᱦᱟᱸᱜ ᱵᱟᱝ ᱵᱟ ᱠᱚ ᱧᱮᱧᱟᱢ ᱫᱟᱲᱮ ᱟᱠᱚᱣᱟ ᱪᱮᱫᱟᱜ ᱥᱮ ᱩᱱᱠᱩ ᱫᱚ ᱦᱟᱥᱟ ᱨᱮ ᱚᱱᱠᱟ ᱦᱟᱥᱟ
ᱡᱚ ᱵᱤᱞᱤ ᱠᱚ ᱧᱟᱢᱚᱜᱼᱟ ᱥᱮ
ᱮᱠᱫᱚᱢ ᱮᱠᱫᱚᱢ ᱚᱱᱟ ᱞᱮᱠᱟᱛᱮ ᱟᱞᱮ ᱥᱮᱱ ᱦᱚᱸ ᱧᱮᱞᱚᱜᱼᱟ ᱡᱮ ᱩᱫ ᱯᱩᱴᱠᱟᱹ ᱠᱚ ᱫᱚ ᱦᱟᱸᱜ ᱱᱤᱛᱚᱜ ᱫᱚ ᱧᱟᱢᱚᱜ ᱠᱟᱱ ᱜᱮᱭᱟ ᱠᱚ ᱱᱚᱣᱟ ᱛᱚ ᱱᱩᱠᱩ ᱛᱚ ᱥᱤᱡᱤᱱ ᱨᱮ ᱜᱮ ᱠᱚ ᱧᱟᱢᱚᱜᱼᱟ ᱥᱤᱡᱮᱱ ᱠᱚ ᱯᱟᱨᱚᱢ ᱵᱟᱲᱟ ᱞᱮᱱᱠᱷᱟᱱ ᱦᱟᱸᱜ ᱵᱟᱝ ᱠᱚ ᱧᱟᱢᱚᱜᱼᱟ ᱥᱮ ᱾
ᱦᱮᱸ ᱦᱮᱸ
ᱛᱟᱦᱚᱞᱮ ᱚᱱᱟ ᱞᱮᱠᱟ ᱛᱮ ᱟᱯᱮᱭᱟᱜ ᱢᱟᱱᱮ ᱱᱤᱛᱳᱜ ᱴᱟᱜ ᱛᱤᱱᱟᱹᱜ ᱜᱟᱱ ᱱᱚᱠᱟ ᱛᱤᱱᱟᱹᱜ ᱜᱟᱱ ᱯᱮ ᱟᱹᱜᱩ ᱠᱚᱣᱟ ᱛᱤᱱᱟᱹᱜ ᱜᱟᱱ ᱠᱟᱛᱮᱫ ᱯᱮ ᱟᱹᱜᱩ ᱵᱟᱲᱟ ᱟᱠᱟᱫ ᱠᱚᱣᱟ ᱩᱫ ᱯᱩᱴᱠᱟᱹ ᱠᱚ?
ᱚ ᱩᱫ ᱠᱚᱫᱚ ᱜᱚᱢᱠᱮ ᱪᱟᱞᱟᱣ ᱞᱮᱱᱠᱷᱟᱱ ᱵᱮᱱ ᱱᱩ ᱝᱠᱟ ᱢᱤᱫ ᱞᱟᱜ ᱠᱟᱛᱮᱫ ᱦᱮᱸ ᱱᱚᱝᱠᱟ ᱩᱛᱩ ᱞᱮᱠᱟᱞᱮ ᱟᱹᱜᱩᱭᱟ ᱟᱨ ᱛᱮᱦᱤᱧ ᱫᱚ ᱯᱮᱲᱟ ᱥᱮᱫ ᱠᱚ ᱮᱸ ᱵᱟᱵᱟ ᱛᱟᱠᱚ ᱠᱚ ᱤᱫᱤ ᱦᱚᱴᱚ ᱠᱟᱫᱟ ᱛᱟᱦᱚᱞᱮ ᱢᱤᱫ ᱵᱮᱜᱽ ᱞᱮᱠᱟ ᱞᱮ ᱦᱟᱞᱟᱝ ᱟᱹᱜᱩ ᱞᱟᱜ-ᱟ ᱠᱟᱹᱴᱤᱡ ᱫᱚ ᱟᱞᱮᱞ ᱞᱮ ᱩᱛᱩ ᱠᱮᱫᱟ ᱟᱨ ᱯᱮᱲᱟ ᱠᱚ ᱞᱮ ᱤᱫᱤ ᱦᱚᱴᱚ ᱟᱫ ᱠᱚᱣᱟ ᱾
ᱮᱠᱫᱚᱢ ᱮᱠᱫᱚᱢ ᱱᱚᱣᱟ ᱢᱟ ᱟᱵᱚᱣᱟᱜ ᱥᱟᱱᱛᱟᱲ ᱥᱟᱶᱛᱟ ᱨᱮ ᱢᱮᱱᱟᱜ ᱜᱮᱛᱟ ᱵᱚᱱᱟ ᱡᱮ ᱩᱫ ᱯᱩᱴᱠᱟᱹ ᱠᱚ ᱡᱩᱫᱤ ᱵᱚᱱ ᱡᱟᱹᱥᱛᱤ ᱧᱚᱜ ᱵᱚᱱ ᱦᱟᱞᱟᱝ ᱟᱹᱜᱩᱭᱟ ᱟᱵᱚ ᱫᱚ ᱦᱟᱸᱜ ᱵᱟᱵᱚᱱ ᱟᱹᱠᱷᱨᱤᱧ ᱵᱟᱲᱟᱭ ᱜᱮᱭᱟ ᱾ ᱟᱵᱚᱨᱮᱱ ᱯᱮᱲᱟ ᱠᱚ ᱡᱟᱦᱟᱸ ᱛᱤᱱᱟᱹᱜ ᱢᱮᱱᱟᱜ ᱠᱚᱣᱟ ᱚᱱᱟ ᱥᱩᱨ ᱥᱩᱯᱩᱨ ᱠᱚᱨᱮᱱ ᱩᱱᱠᱩ ᱡᱩᱫᱤ ᱵᱟᱝ ᱠᱚ ᱪᱟᱞᱟᱣ ᱵᱟᱲᱟ ᱟᱠᱟᱱᱟ ᱚᱱᱟ ᱩᱱ ᱩᱱᱠᱩ ᱠᱚᱵᱚᱱ ᱤᱫᱤ ᱦᱚᱴᱚ ᱟᱠᱚᱣᱟ ᱦᱮᱸ ᱵᱟᱝ ᱟᱵᱚ ᱫᱚ ᱡᱮ ᱡᱮ ᱡᱟᱹᱥ ᱟᱹᱛᱤ ᱧᱚᱜ ᱤᱧ ᱟᱹᱜᱩ ᱞᱮᱠᱷᱟᱱ ᱟᱹᱠᱷᱨᱤᱧ ᱤᱧ ᱚᱱᱠᱟ ᱫᱚ ᱦᱟᱜ ᱵᱟᱝ ᱜᱮ ᱟᱵᱚ ᱠᱚᱨᱮᱱ ᱫᱚ ᱯᱮᱲᱟ ᱯᱟᱹᱲᱦᱟᱹ ᱠᱚ ᱢᱮᱱᱟᱜ ᱠᱚᱛᱟ ᱵᱚᱱᱟ ᱛᱚ ᱟᱫᱚ ᱩᱱᱠᱩ ᱠᱚᱜᱮ ᱦᱟᱸᱜ ᱵᱚᱱ ᱤᱫᱤ ᱦᱚᱴᱚ ᱵᱟᱲᱟ ᱦᱚᱴᱚ ᱟᱠᱚᱣᱟ ᱦᱮᱸ ᱵᱟᱝ?
ᱦᱮᱸ ᱛᱟᱯᱚᱨᱮ ᱜᱚᱝᱠᱮ ᱱᱚᱝᱠᱟ ᱧᱮᱞ ᱵᱮᱱ ᱡᱮ ᱮᱴᱟᱜ ᱡᱟᱹᱛᱤ ᱠᱷᱚᱱᱟᱜ ᱫᱚ ᱟᱵᱚ ᱜᱮ ᱡᱟᱹᱥᱛᱤ ᱠᱷᱚᱱ ᱮ ᱵᱮᱲᱟ ᱠᱚᱵᱚᱱ ᱦᱤᱨᱤ ᱠᱚᱣᱟ ᱥᱮ ᱚᱠᱟ ᱩᱫ ᱯᱩᱴᱠᱟᱹ ᱠᱚ ᱛᱟᱨᱯᱚᱨ ᱡᱟᱦᱟᱱᱟᱜ ᱜᱮ ᱫᱟᱹᱛᱟᱹᱱ ᱛᱟᱞᱦᱮ ᱢᱤᱫ ᱯᱷᱮᱰ ᱠᱷᱚᱱᱟᱜ ᱜᱮ ᱟᱹᱰᱤ ᱡᱟᱹᱥᱛᱤ ᱜᱮᱵᱚᱱ ᱦᱤᱨᱤ ᱦᱤᱯᱨᱤ ᱞᱮᱭᱟ ᱱᱤᱛᱳᱜ ᱦᱚᱸ ᱾
ᱟᱫᱚ ᱚᱱᱟ ᱛᱮᱜᱮ ᱟᱵᱚ ᱫᱚ ᱥᱟᱨᱡᱚᱢ ᱥᱟᱠᱟᱢ ᱨᱮ ᱯᱤᱴᱷᱟᱹ ᱞᱟᱴᱷᱟ ᱠᱚ ᱟᱹᱰᱤ ᱢᱚᱸᱡᱽ ᱵᱩᱡᱷᱟᱹᱜ ᱜᱮᱭᱟ ᱾ ᱥᱟᱨᱡᱚᱢ ᱥᱟᱠᱟᱢ ᱨᱮ ᱯᱤᱴᱷᱟᱹᱴᱟᱜ ᱫᱚ ᱟᱹᱰᱤ ᱮᱴᱟᱜ ᱧᱟᱹᱜ ᱟᱹᱰᱤ ᱵᱷᱟᱹᱜᱤ ᱥᱤᱵᱤᱞᱟ ᱦᱮᱸ ᱵᱟᱝ ᱾ ᱟᱯᱮ ᱥᱮᱱ ᱯᱮ ᱯᱤᱴᱷᱟᱹᱭ ᱜᱮᱭᱟ ᱥᱮ ᱵᱟᱝ ᱥᱟᱨᱡᱚᱢ ᱥᱟᱠᱟᱢ ᱨᱮ ᱛᱟᱦᱞᱮ?
ᱦᱮᱸ ᱜᱚᱝᱠᱮ ᱱᱚᱜᱼ ᱱᱚᱛᱮ ᱫᱚ ᱱᱚᱝᱠᱟ ᱡᱟᱦᱟᱸ ᱡᱤᱞ ᱯᱤᱴᱷᱟᱹ ᱠᱚᱫᱚ ᱱᱚᱣᱟ ᱯᱚᱨᱚᱵᱽ ᱯᱟᱹᱞ ᱥᱮ ᱮᱢᱱᱤ ᱫᱤᱱ ᱨᱮᱦᱚᱸ ᱯᱤᱴᱷᱟᱹᱭ ᱦᱩᱭᱩᱜᱼᱟ, ᱡᱚᱠᱷᱚᱱ ᱠᱷᱚᱱ ᱡᱚᱢ ᱥᱟᱱᱟ ᱮᱱᱤᱦᱼᱟ ᱮ ᱦᱮᱡ ᱜᱚᱫᱚᱜ ᱟᱞᱮ ᱵᱤᱨ ᱛᱮ ᱥᱟᱠᱟᱢ ᱠᱚ ᱞᱮ ᱤᱫᱤᱭᱟ ᱮᱸ
ᱚᱲᱟᱜ ᱦᱚ ᱢᱮᱱᱟ-ᱟ ᱚᱱᱰᱮᱜᱤ
ᱛᱟᱯᱚᱨᱮ ᱮᱢᱱᱤ ᱯᱤᱴᱷᱟᱹ ᱠᱚᱫᱚ ᱦᱮᱱᱟᱜ ᱜᱮᱭᱟ ᱡᱟᱦᱟᱸ ᱟᱵᱮᱱ ᱨᱩᱴᱤ ᱥᱮ ᱮᱢᱱᱤ ᱫᱷᱟᱯᱲᱟ ᱯᱤᱴᱷᱟᱹ ᱥᱮ ᱪᱟᱹᱨ ᱯᱤᱴᱷᱟᱹ ᱠᱚᱫᱚ ᱱᱚᱣᱟ ᱠᱚᱫᱚ ᱦᱩᱭᱩᱜ ᱜᱮᱭᱟ᱾
ᱮᱠᱫᱚᱢ ᱮᱠᱫᱚᱢ, ᱟᱨ ᱦᱚ ᱦᱩᱲᱩ ᱦᱳᱞᱳᱸᱜᱽ ᱛᱮᱫ ᱫᱚ ᱦᱟᱸᱜ ᱟᱹᱰᱤ ᱢᱚᱸᱡᱽ ᱜᱮ ᱵᱩᱡᱷᱟᱹᱜᱼᱟ, ᱟᱴᱟ ᱦᱚᱞᱚᱝ ᱠᱷᱚᱱᱟᱜ ᱫᱚ ᱦᱮᱸ ᱵᱟᱝ, ᱟᱴᱟ ᱦᱚᱞᱚᱝ ᱠᱷᱚᱱ ᱚᱱᱟ ᱫᱚ ᱦᱩᱲᱩ ᱦᱚᱞᱚᱝ ᱯᱤᱴᱷᱟᱹ ᱫᱚ ᱦᱟᱸᱜ ᱟᱹᱰᱤ ᱴᱟᱜᱮ ᱱᱟᱯᱟᱭᱟᱜᱼᱟ ᱾ ᱛᱟᱦᱚᱞᱮ ᱯᱤᱴᱷᱟᱹ ᱦᱚᱸ ᱱᱚᱝᱠᱟ ᱡᱩᱫᱤ ᱟᱵᱮᱱ ᱯᱤᱴᱷᱟᱹᱭᱟ ᱥᱩᱠᱨᱤ ᱡᱤᱞ ᱟᱹᱰᱤᱴᱟᱜ ᱜᱮ ᱱᱟᱯᱟᱭ ᱧᱮᱞ ᱵᱩᱡ ᱵᱩᱡᱷᱟᱹᱜᱼᱟ ᱡᱚᱢ ᱨᱮᱦᱚᱸ ᱵᱷᱟᱞᱤ ᱵᱩᱡᱷᱟᱹᱜᱼᱟ ᱾ ᱚᱱᱟ ᱫᱚ ᱦᱮᱸ ᱵᱟᱝ ᱥᱩᱠᱨᱤ ᱡᱤᱞ ᱯᱤᱴᱷᱟᱹᱴᱟᱜ ᱫᱚ,
ᱛᱟᱯᱚᱨ ᱱᱤᱛᱚᱜ ᱫᱚ ᱦᱚᱞᱚᱝ ᱫᱚ ᱵᱟᱝ ᱠᱚ ᱮᱢᱚᱜ ᱠᱟᱱᱟ ᱜᱩᱦᱩᱢ ᱠᱚᱠᱚ ᱮᱢᱚᱜ ᱠᱟᱱᱟ᱾ ᱛᱟᱦᱞᱮ ᱜᱩᱦᱩᱢ ᱠᱚ ᱞᱟᱹᱦᱩᱫ ᱠᱟᱛᱮᱫ ᱪᱷᱟᱛᱩ, ᱪᱮᱫ ᱦᱮᱸ ᱛᱟᱦᱚᱞᱮ ᱠᱷᱮᱛᱩ ᱡᱩᱫ ᱦᱩᱭ ᱟᱠᱟᱱᱟ ᱜᱚᱝᱠᱮ ᱵᱩᱡ ᱫᱟᱵᱤᱱ ᱛᱟᱞᱦᱮ
ᱜᱩᱲ ᱠᱚᱦᱚᱸ ᱦᱟᱛᱟᱣ ᱦᱩᱭᱱᱟ, ᱛᱟᱦᱮ ᱠᱟᱹᱴᱤᱡ ᱡᱩᱫᱤ ᱨᱮᱡ ᱠᱮᱫ ᱵᱮᱱᱟ, ᱦᱮᱸ ᱜᱚᱝᱠᱮᱹ ᱠᱟᱹᱡᱽ ᱵᱚᱱ ᱥᱤᱯᱤ ᱡᱚᱝ ᱱᱟ ᱟᱨ ᱟᱵᱮᱱ ᱪᱷᱟᱛᱩ ᱫᱟᱜ ᱵᱮᱱ ᱧᱩ ᱠᱮᱫᱟ, ᱟᱹᱰᱤ ᱵᱮᱥ ᱜᱮ ᱵᱩᱡᱩᱜᱚᱜᱼᱟ ᱾
ᱮᱠᱫᱚᱢ ᱮᱠᱫᱚᱢ ᱦᱳᱭ ᱟᱨ ᱱᱚᱣᱟ ᱵᱷᱟᱜᱮ ᱵᱩᱡᱷᱟᱹᱜᱼᱟ, ᱱᱚᱜᱚᱭ ᱪᱮᱫ ᱦᱚᱸ ᱵᱟᱝᱠᱚ ᱠᱟᱹᱢᱤ ᱵᱟᱲᱟ ᱠᱟᱱᱟ ᱥᱮ, ᱚᱲᱟᱜ ᱨᱮᱦᱚᱸ ᱪᱮᱫ ᱦᱚᱸ ᱵᱟᱝ ᱪᱤᱠᱟᱹᱭᱟ ᱥᱮ ᱫᱟᱠᱟ ᱾ ᱫᱚ ᱦᱟᱸᱜ ᱩᱱᱟᱹᱜ ᱫᱚ ᱦᱟᱸᱜ ᱪᱮᱫ ᱵᱟᱵᱮᱱ ᱠᱟᱹᱢᱤᱭᱟ ᱥᱮ ᱫᱟᱠᱟ ᱡᱚᱢ ᱫᱚ ᱦᱟᱸᱜ ᱵᱟᱝ ᱵᱩᱡᱷᱟᱹᱣ ᱵᱤᱱᱟ ᱚᱱᱠᱟ ᱫᱚ, ᱡᱟᱦᱱᱟᱜ ᱪᱷᱟᱛᱩ ᱠᱚ ᱠᱤᱝᱵᱟ ᱪᱷᱚᱞᱟ ᱟᱛᱟ ᱠᱚ ᱠᱤᱢᱵᱟ ᱡᱚᱱᱰᱨᱟ ᱟᱛᱟ ᱠᱚ ᱚᱱᱟ ᱠᱚᱜᱮ ᱡᱚᱢ ᱵᱟᱲᱟ ᱵᱩᱡᱷᱟᱹᱣ ᱵᱤᱱᱟ ᱦᱮᱸ ᱵᱟ ᱟᱫᱚ ᱡᱟᱹᱥᱛᱤ ᱠᱟᱭᱛᱮ ᱟᱞᱮ ᱫᱚ ᱦᱟᱸᱜ ᱱᱚᱛᱮ, ᱫᱚ ᱡᱟᱹᱯᱩᱫ ᱫᱤᱱ ᱫᱚ ᱪᱷᱳᱞᱟ ᱠᱚᱞᱮ ᱟᱛᱟᱭᱟ, ᱡᱚᱸᱰᱨᱟ ᱠᱚᱞᱮ ᱟᱛᱟᱭᱟ, ᱟᱨᱞᱮ ᱡᱚᱢ ᱵᱟᱲᱟᱭᱟ ᱾ ᱪᱮᱫ ᱦᱚᱛᱚ ᱠᱟᱹᱢᱤ ᱫᱚ ᱦᱟᱸᱜ ᱡᱟᱹᱯᱩᱫ ᱡᱟᱹᱯᱩᱫ ᱫᱚ ᱦᱟᱸᱜ ᱠᱟᱹᱢᱤ ᱫᱚ ᱦᱟᱸᱜ ᱵᱟᱝ ᱜᱟᱱᱚᱜ ᱟᱫᱚ ᱚᱲᱟᱜ ᱨᱮᱜᱮ ᱛᱟᱦᱮᱱ ᱦᱩᱭᱩᱜᱼᱟ ᱥᱮ᱾
ᱦᱮᱸ ᱦᱮᱸ ᱛᱟᱯᱚᱨᱮ, ᱟᱯᱮ ᱫᱚ ᱡᱚᱱᱰᱨᱟ ᱠᱚ ᱥᱮ ᱪᱷᱳᱞᱟ ᱠᱚᱫᱚᱯᱮ ᱨᱚᱦᱚᱭ ᱟᱠᱟᱫ ᱛᱮ ᱵᱷᱟᱜᱮ ᱜᱮ ᱦᱩᱭᱩᱜ ᱛᱟᱯᱮᱭᱟ ᱾ ᱟᱫᱚ ᱟᱞᱮᱫᱚ ᱚᱱᱟ ᱠᱚᱫᱚ ᱨᱚᱦᱚᱭ ᱵᱟᱹᱱᱩᱜᱼᱟ ᱥᱮ ᱪᱟᱥ ᱦᱚᱸ ᱵᱟᱹᱱᱩᱜᱼᱟ ᱟᱞᱮ ᱟᱛᱳ ᱨᱮ, ᱛᱟᱦᱚᱞᱮ ᱠᱤᱨᱤᱧ ᱦᱩᱭᱩᱜ ᱠᱟᱱ ᱛᱟᱞᱮᱭᱟ᱾ ᱟᱨ ᱜᱚᱝᱠᱮ ᱱᱚᱝᱠᱟ ᱟᱞᱤᱧ ᱟᱸᱡᱚᱢ ᱟᱠᱟᱫ ᱫᱟᱜ ᱡᱳᱱ ᱡᱚᱸᱰᱨᱟ ᱨᱮᱱᱟᱜ ᱞᱟᱦᱟᱛᱮ ᱯᱟᱹᱦᱤᱞ ᱠᱚ ᱫᱟᱠᱟ ᱠᱚᱮᱫ ᱛᱟᱦᱮᱸᱜ ᱫᱟᱜ ᱢᱟᱹᱲᱤᱭᱮᱫ ᱛᱟᱦᱮᱸᱠᱚᱣᱟ ᱡᱚᱸᱰᱨᱟ ᱨᱮ ᱾ ᱦᱮᱸ ᱛᱟᱞᱦᱮ ᱟᱯᱮ ᱱᱮᱛᱟᱨ ᱯᱮ ᱡᱩᱛ ᱮᱫᱟ ᱥᱮ,
ᱢᱟᱡᱷᱮ ᱥᱟᱡᱷᱮ ᱞᱮ ᱫᱟᱜ ᱢᱮ ᱧᱚᱜ ᱜᱮᱭᱟ ᱟᱹᱰᱤ ᱢᱚᱸᱡᱽ ᱵᱩᱡᱷᱟᱹᱜᱟ ᱜᱚᱝᱠᱮ ᱟᱹᱰᱤ ᱢᱚᱸᱡᱽ ᱟᱹᱰᱤ ᱥᱤᱵᱤᱞ ᱵᱩᱡᱷᱟᱹᱜᱼᱟ ᱫᱚᱢᱮ ᱧᱩ ᱜᱮ ᱥᱟᱱᱟᱢᱟ ᱟᱫᱚ ᱦᱟᱸᱜ ᱛᱤᱱᱟᱹᱜ ᱜᱟᱱ ᱫᱚ ᱫᱤᱱᱟᱹᱢ ᱫᱤᱱ ᱫᱚ ᱦᱟᱸᱜ ᱡᱚᱛᱚ ᱡᱤᱱᱤᱥ ᱜᱮ ᱫᱤᱱᱟᱹᱢ ᱫᱤᱱ ᱫᱚ ᱚᱱᱠᱟ ᱵᱟᱭ ᱵᱷᱟᱹᱜᱤ ᱵᱟᱭ ᱵᱩᱡᱷᱟᱹᱜᱼᱟ ᱾
ᱟᱫᱚ ᱡᱩᱫᱤ ᱦᱟᱸᱜ ᱢᱤᱫ ᱵᱟᱨ ᱫᱤᱱ ᱫᱚ ᱧᱩ ᱵᱟᱲᱟ ᱨᱮᱦᱟᱸᱜ ᱟᱹᱰᱤ ᱟᱹᱰᱤ ᱥᱤᱵᱤᱞ ᱜᱮ ᱵᱩᱡᱷᱟᱹᱜᱼᱟ ᱾
ᱦᱮᱸᱛᱚ,
ᱡᱚᱸᱰᱨᱟ ᱫᱟᱜ ᱢᱟᱹᱲᱤ ᱟᱹᱰᱤ ᱥᱤᱵᱤᱞ ᱵᱩᱡᱷᱟᱹᱜᱼᱟ ᱛᱟᱦᱞᱮ ᱟᱯᱮᱥᱮᱫ ᱱᱚᱝᱠᱟ ᱡᱚᱸᱰᱨᱟ ᱠᱚ ᱠᱚ ᱫᱟᱜ ᱢᱟᱹᱲᱤ ᱜᱮᱭᱟ?
ᱵᱟᱝ ᱜᱚᱝᱠᱮ ᱟᱥᱮᱫ ᱫᱚ ᱢᱤᱫᱴᱮᱱ ᱡᱚ ᱡᱚᱢ ᱥᱟᱫ ᱞᱮᱠᱟ ᱱᱚᱣᱟ ᱠᱚᱫᱚ ᱾ ᱵᱟᱝᱞᱮ ᱡᱚᱢ ᱵᱟᱲᱟ ᱟᱠᱟᱫᱟ ᱛᱟᱦᱞᱮ ᱡᱚᱢ ᱨᱮᱱᱟᱜ ᱤᱪᱪᱷᱟᱹ ᱠᱚ ᱦᱮᱸᱱᱟᱼᱟ ᱾ ᱟᱨ ᱡᱚᱢ ᱫᱚ ᱵᱟᱝ ᱦᱩᱭ ᱠᱟᱱᱟ ᱟᱨ ᱱᱚᱝᱠᱟ ᱦᱚ ᱡᱚᱱᱰᱨᱟ ᱠᱚ ᱞᱟᱦᱟᱛᱮᱠᱚ ᱟᱹᱜᱩ ᱫᱚᱠᱚ ᱟᱹᱜᱩ ᱵᱟᱲᱟᱭᱮᱫ ᱛᱟᱦᱮᱸ ᱟᱠᱷᱨᱤᱧ ᱠᱚ ᱟᱫᱚ ᱦᱟᱛᱟᱣ ᱵᱟᱝ ᱦᱩᱭ ᱠᱟᱱᱟ ᱾ ᱮᱸᱜ ᱢᱚᱱᱮ ᱦᱩᱭᱩᱜ ᱠᱟᱱᱟ ᱡᱮ ᱢᱤᱫ ᱫᱷᱟᱣ ᱫᱟᱜ ᱢᱟᱹᱲᱤ ᱦᱩᱭᱩᱜᱼᱟ ᱡᱚᱱᱰᱨᱟ ᱨᱮᱱᱟᱜ ᱾ ᱦᱮᱸ ᱫᱚᱢᱮ ᱥᱤᱵᱤᱞᱟ ᱠᱚ ᱞᱟᱹᱭᱟ ᱠᱚᱛᱚ
ᱱᱮᱛᱟᱨ ᱵᱟᱯᱮ ᱡᱚᱢ ᱵᱟᱲᱟᱭᱮᱫᱟ? ᱱᱮᱛᱟᱨ ᱫᱚ ᱦᱟᱸᱜ ᱛᱟᱦᱚᱞᱮᱜ ᱵᱟᱯᱮ ᱫᱟᱜ ᱢᱟᱹᱲᱤ ᱵᱟᱲᱟᱭᱮᱜᱼᱟ ᱡᱚᱸᱰᱨᱟ ᱫᱚ ᱦᱮᱸ ᱵᱟᱝ?
ᱵᱟᱝ ᱵᱟᱝ ᱦᱮᱸ ᱟᱫᱚ ᱚᱱᱮ ᱪᱟᱥ ᱠᱚᱦᱚᱸ ᱵᱟᱹᱱᱩᱜᱼᱟ, ᱥᱮ ᱠᱤᱨᱤᱧ ᱠᱚᱦᱚᱸ ᱦᱮᱸ ᱠᱤᱨᱤᱧ ᱟᱠᱷᱨᱤᱧ ᱦᱚᱸ ᱵᱟᱝᱠᱚ ᱟᱹᱜᱩᱭ ᱠᱟᱫᱟ ᱚᱱᱠᱟ ᱞᱮᱠᱟ ᱫᱚ ᱾ ᱛᱟᱦᱚᱞᱮ ᱟᱹᱜᱩᱭ ᱨᱮᱦᱚᱸ ᱠᱚ ᱱᱚᱝᱠᱟ ᱨᱟᱯᱟᱜ ᱡᱚᱢ ᱠᱚᱜᱮ ᱦᱩᱭᱠᱟᱱᱟ ᱠᱚᱢ ᱧᱚᱜ ᱦᱟᱛᱟᱣ ᱵᱟᱲᱟ ᱦᱩᱭ ᱟᱠᱟᱱᱟ
ᱡᱚᱱᱰᱨᱟ ᱨᱟᱯᱟᱜ ᱦᱚᱸ ᱟᱹᱰᱤ ᱵᱷᱩᱡᱽ ᱥᱤᱵᱤᱞᱟ ᱢᱟᱱᱮ ᱡᱟᱹᱯᱩᱫ ᱡᱟᱹᱯᱩᱫ ᱩᱨ ᱡᱚᱢ ᱵᱟᱲᱟ ᱦᱮᱸ ᱵᱟᱝ
ᱦᱮᱸ ᱛᱟᱯᱚᱨ ᱜᱚᱝᱠᱮ ᱦᱮᱸ ᱵᱤᱨ ᱫᱤᱥᱚᱢ ᱦᱚᱲ ᱠᱟᱱ ᱜᱮᱭᱟ ᱵᱚᱱ ᱛᱚ ᱟᱰᱤᱨᱚᱠᱚᱢᱟᱜ ᱱᱚᱣᱟ ᱵᱤᱞᱤ ᱠᱚ ᱧᱟᱢᱚᱜᱼᱟ ᱡᱤᱭᱟᱹᱞᱤ ᱠᱚᱠᱚ ᱛᱟᱦᱮᱱᱟ ᱦᱮᱸ ᱛᱟᱦᱚᱞᱮ ᱩᱱᱠᱩ ᱠᱮ ᱟᱯᱮ ᱠᱚᱫᱚ ᱵᱤᱨ ᱛᱮᱯᱮ ᱪᱟᱞᱟᱜ ᱟᱥᱮ ᱵᱟᱝ ᱱᱚᱣᱟ ᱚᱱᱟ ᱠᱚ ᱡᱚ ᱵᱤᱞᱤ ᱟᱹᱜᱩ ᱠᱚ ᱥᱮ ᱡᱤᱵᱽ ᱡᱤᱭᱟᱹᱞᱤ ᱠᱚ ᱥᱮᱸᱫᱽᱨᱟ ᱠᱚ
ᱦᱚᱸ ᱪᱟᱞᱟᱣ ᱫᱚᱞᱮ ᱪᱟᱞᱟᱜᱼᱟ ᱱᱮᱛᱟᱨ ᱫᱚ ᱦᱟᱸᱜ ᱡᱤᱵᱽ ᱡᱤᱭᱟᱹᱞᱤ ᱠᱚᱫᱚ ᱦᱟᱸᱜ ᱵᱟᱝᱠᱚ ᱧᱮᱞᱚᱜ ᱠᱟᱱᱟ ᱧᱮᱞ ᱫᱚ ᱟᱫᱚ ᱪᱟᱥᱵᱟᱥ ᱪᱟᱥ ᱪᱟᱥᱵᱟᱥ ᱫᱤᱱ ᱫᱚ ᱦᱟᱸᱜ ᱱᱚᱝᱠᱟ ᱪᱟᱞᱟᱣ ᱵᱟᱲᱟ ᱦᱩᱭᱩᱜ ᱜᱮᱭᱟ ᱡᱚᱼ ᱵᱤᱞᱤ ᱠᱚ ᱛᱤᱭᱳᱜ ᱡᱮᱢᱚᱱ ᱡᱮᱞᱮᱠᱟᱢ ᱧᱮᱞᱟ ᱵᱷᱩᱸᱰᱨᱩ ᱛᱟᱯᱚᱨᱮ ᱛᱟᱨᱚᱵ ᱛᱮᱨᱮᱞ ᱚᱱᱟ ᱠᱚᱜᱮ ᱦᱟᱸᱜ ᱵᱤᱨᱼᱵᱩᱨᱩ ᱠᱚᱨᱮ ᱫᱚ ᱡᱟᱹᱥᱛᱤ ᱠᱟᱭᱛᱮ ᱧᱮᱧᱟᱢᱚᱜᱼᱟ ᱟᱞᱮ ᱥᱮᱱ ᱫᱚ ᱚᱱᱟ ᱠᱚᱞᱮ ᱪᱟᱞᱟᱜ ᱜᱮᱭᱟ ᱡᱚ ᱵᱤᱞᱤ ᱠᱚᱨᱮ ᱟᱹᱰᱤᱧ ᱢᱚᱡᱽ ᱥᱤᱵᱤᱞᱟ ᱜᱚᱢᱠᱮ ᱟᱯᱮ ᱥᱮᱫ ᱱᱚᱝ ᱠᱟ ᱦᱟᱸᱜ ᱫᱟᱨᱮ ᱠᱚᱫᱚ ᱢᱮᱱᱟᱜᱼᱟ ᱜᱮ ᱵᱟᱝᱜᱮ
ᱚ ᱦᱮᱸ ᱯᱟᱹᱦᱤᱞ ᱟᱹᱰᱤ ᱡᱩᱛᱤ ᱜᱮ ᱛᱟᱦᱮᱸ ᱠᱟᱱᱟ ᱜᱚᱝᱠᱮ ᱱᱮᱛᱟᱨ ᱫᱚ ᱮ ᱢᱟᱜ ᱠᱮᱫᱟ ᱠᱚᱼᱼ ᱠᱚ ᱦᱮᱸ ᱛᱟᱦᱚᱞᱮ ᱟᱹᱠᱷᱨᱤᱧ ᱠᱮᱫᱟ ᱠᱚ ᱱᱤᱛᱚᱜ ᱫᱚ ᱟᱹᱰᱤ ᱜᱟᱱ ᱜᱮᱠᱚ